ᱦᱮᱞᱳ
ᱦᱮᱸ ᱟᱹᱞᱤᱧᱟᱜ ᱨᱚᱲ ᱠᱤ ᱟᱸᱡᱚᱢᱚᱜ ᱠᱟᱱᱟ?
ᱦᱳᱭ ᱱᱤᱛᱚᱝ ᱫᱚ ᱟᱡᱚᱢᱚᱜ ᱠᱟᱱᱟ?
ᱟᱪᱪᱷᱟ ᱟᱪᱪᱷᱟ᱾ ᱛᱚ ᱡᱟᱦᱟᱸ ᱞᱤᱧ ᱢᱮᱱᱮᱫ ᱛᱟᱦᱮᱱ ᱡᱮ ᱱᱚᱜᱼᱚᱭ ᱡᱮ ᱟᱵᱚ ᱦᱩᱰᱤᱧ ᱦᱩᱰᱤᱧ ᱢᱟᱹᱭ ᱵᱟᱹᱵᱩ ᱛᱟᱠᱚ ᱠᱚ ᱵᱟᱯᱞᱟᱜ ᱠᱟᱱᱟ ᱟᱸᱜᱤᱨᱚᱜ ᱠᱟᱱᱟ ᱠᱚ᱾ ᱠᱚ ᱛᱚ ᱱᱤᱭᱟᱹ ᱵᱟᱨᱮᱛᱮ ᱟᱹᱵᱤᱱᱟᱜ ᱢᱚᱛ ᱪᱮᱫ ᱮ ᱞᱟᱹᱭ ᱮᱫᱟ ᱥᱮ ᱱᱚᱣᱟᱛᱮ ᱥᱳᱥᱟᱭᱴᱤ ᱨᱮ ᱪᱮᱫ ᱤᱯᱷᱮᱠᱴ ᱮ ᱮᱢᱮᱫ ᱛᱟᱵᱚᱱᱟ᱾ ᱥᱮ ᱟᱵᱚ ᱥᱟᱱᱛᱟᱲ ᱥᱚᱢᱟᱡᱽ ᱮ ᱱᱚᱣᱟ ᱞᱟᱛᱟᱨ ᱥᱮᱫ ᱵᱚᱱ ᱟᱲᱜᱚᱱ ᱠᱟᱱᱟ ᱥᱮᱻᱵᱚᱱ ᱪᱮᱛᱟᱱᱚᱜ ᱠᱟᱱᱟ ᱚᱱᱟ ᱠᱚ ᱵᱟᱨᱮ ᱛᱮᱜᱮ ᱠᱟᱹᱴᱤᱡ ᱟᱢ ᱞᱟᱹᱭ ᱞᱮᱠᱷᱟᱱ ᱟᱨᱠᱤ ᱟᱸᱡᱚᱢ ᱨᱮ ᱟᱹᱰᱤ ᱠᱩᱥᱤᱧ ᱵᱩᱡ ᱠᱮᱭᱟ ᱥᱮ ᱢᱚᱪ ᱤᱧ ᱵᱩᱡ ᱠᱮᱭᱟ᱾
ᱟᱪᱪᱷᱟ ᱞᱤᱧ ᱞᱟᱹᱭᱵᱤᱱ ᱠᱟᱱᱟ ᱟᱹᱞᱤᱧᱟᱜ ᱦᱤᱥᱟᱹᱵ ᱛᱮᱫᱚ
ᱠᱟᱹᱴᱤᱡ ᱩᱢᱟᱹᱨ ᱨᱮ ᱵᱟᱯᱞᱟ ᱠᱷᱟᱹᱛᱤᱨ ᱛᱮ ᱯᱟᱲᱦᱟᱣ ᱠᱚᱦᱚᱸ ᱚᱞ ᱯᱟᱲᱦᱟᱣ ᱦᱚᱸ ᱚᱱᱠᱟ ᱵᱟᱝ ᱦᱩᱭᱩᱜ ᱠᱟᱱᱟ, ᱠᱤᱪᱷᱩᱜᱟᱱ ᱚᱲᱟᱜ ᱨᱮᱫᱚ ᱢᱮᱱᱟᱜ ᱠᱚᱣᱟ ᱢᱟᱱᱮ ᱵᱟᱯᱞᱟ ᱠᱟᱛᱮ ᱫᱚ ᱚᱱᱠᱟ ᱥᱩᱵᱤᱫᱷᱟ ᱚᱞ ᱯᱟᱲᱦᱟᱣ ᱨᱮ ᱵᱟᱝ ᱦᱳᱭ ᱠᱟᱱᱟ ᱟᱨ ᱠᱟᱹᱴᱤᱡ ᱨᱮ ᱵᱟᱞᱟ ᱠᱷᱟᱹᱛᱤᱨ ᱛᱮ ᱠᱟᱹᱴᱤᱡ ᱨᱮ ᱵᱟᱯᱞᱟ ᱠᱷᱟᱹᱛᱤᱨ ᱠᱤᱪᱷᱩᱜᱟᱱ ᱦᱚᱲᱫᱚ ᱩᱥᱟᱹᱨᱟᱛᱮ ᱜᱤᱫᱽᱨᱟᱹ ᱠᱚᱠᱚ ᱦᱩᱭᱩᱜ ᱠᱟᱱ ᱛᱟᱠᱚ ᱠᱷᱟᱹᱛᱤᱨ ᱛᱮ ᱢᱟᱱᱮ ᱚᱞ ᱯᱟᱲᱦᱟᱣ ᱦᱚᱸ
ᱚᱱᱠᱟ ᱞᱮᱠᱟ ᱠᱟᱛᱮᱜ ᱦᱚᱲᱢᱚ ᱠᱚᱦᱚᱸ ᱠᱟᱹᱴᱤᱡ ᱵᱟᱯᱞᱟ ᱦᱤᱥᱟᱹᱵ ᱛᱮᱫᱚ ᱦᱚᱲᱢᱚ ᱠᱚᱦᱚᱸ ᱠᱚᱣᱟ᱾ ᱟᱹᱰᱤ ᱜᱟᱱ ᱜᱮ ᱢᱟᱱᱮ ᱵᱟᱹᱲᱤᱡ ᱦᱳᱭᱳᱜ ᱠᱟᱱᱟ᱾
ᱟᱪᱪᱷᱟ ᱟᱪᱪᱷᱟ ᱟᱹᱰᱤ ᱢᱚᱸᱡᱽ ᱞᱤᱧ ᱵᱩᱡᱷᱟᱹᱣ ᱠᱮᱫᱟ ᱟᱹᱵᱤᱱᱟᱜ ᱱᱤᱭᱟᱹ ᱠᱚ ᱟᱨᱠᱤ ᱛᱮᱞᱟ ᱟᱸᱡᱚᱢ ᱠᱟᱛᱮ, ᱛᱚ ᱟᱹᱵᱤᱱ ᱡᱟᱦᱟᱸ ᱵᱤᱱ ᱢᱮᱱ ᱠᱮᱫᱟ ᱡᱮ ᱩᱱᱟᱹᱜ ᱠᱚᱢ ᱵᱮᱥ ᱨᱮ ᱵᱟᱯᱞᱟ ᱞᱮᱱᱠᱷᱟᱱ, ᱫᱚ ᱦᱚᱲ ᱠᱩᱲᱤ ᱜᱤᱫᱽᱨᱟᱹᱣᱟᱜ ᱦᱳᱠ ᱠᱚᱲᱟ ᱜᱤᱫᱽᱨᱟᱹᱣᱟᱜ ᱦᱳᱠ ᱦᱚᱲᱢᱚ ᱵᱟᱹᱲᱤᱡᱚᱜᱼᱟ ᱟᱨ ᱡᱟᱦᱟᱸᱭ ᱜᱤᱫᱽ ᱨᱟᱹᱭᱮᱫ ᱠᱚᱣᱟ ᱠᱚ ᱩᱱᱤ ᱜᱤᱫᱽᱨᱟᱹ ᱦᱚᱸ ᱟᱸᱻ ᱴᱷᱤᱠ ᱯᱩᱥᱴᱤᱠᱚᱨ ᱥᱟᱺᱦᱤᱡ ᱫᱚ ᱵᱟᱭ ᱦᱩᱭᱩᱜᱼᱟ ᱛᱮᱢᱚᱱ ᱵᱷᱟᱞᱮ ᱧᱚᱜ ᱫᱚ ᱡᱮ ᱠᱟᱹᱴᱤᱡ ᱛᱮᱠᱚ ᱨᱳᱠᱚᱜᱼᱟ ᱟᱨᱼᱼ ᱟᱭᱩ ᱦᱚᱲ ᱦᱚᱸ ᱠᱚᱢ ᱵᱚᱭᱮᱥ ᱨᱮ ᱜᱤᱫᱽᱨᱟᱹ ᱠᱟᱛᱮᱫ ᱰᱟᱸᱰᱟ ᱦᱟᱹᱥᱩ ᱤᱭᱟᱹ ᱦᱟᱹᱥᱩ ᱦᱚᱲᱢᱚ ᱨᱮᱭᱟᱜ ᱚᱥᱼᱼ ᱩᱵᱤᱫᱦᱟ ᱦᱚᱸ ᱵᱟᱲᱛᱤ ᱦᱮᱸ? ᱦᱤᱛ ᱵᱤᱱ ᱟᱸᱡᱚᱢ ᱫᱟ? ᱦᱮᱞᱳ
ᱦᱮᱸ
ᱢᱮᱱᱫᱟᱞᱤᱧ ᱱᱤᱛᱵᱤᱱ ᱟᱸᱡᱚᱢ ᱫᱟ?
ᱛᱟᱯᱳ ᱨᱮ ᱟᱹᱰᱤ ᱡᱟᱹᱥᱛᱤ ᱯᱨᱚᱵᱞᱮᱢ ᱮ ᱮᱢ ᱫᱟ᱾
ᱦᱮᱸ ᱤᱱᱟᱹ ᱜᱮᱛᱚ ᱟᱹᱞᱤᱧ ᱦᱚᱸ ᱵᱟᱹᱞᱤᱧ ᱵᱩᱡᱽ ᱫᱟᱲᱮᱭᱟᱜ ᱠᱟᱱᱟ, ᱟᱹᱞᱤᱧᱟᱜ ᱨᱚᱲ ᱵᱤᱱ ᱟᱸᱡᱚᱢ ᱮᱫᱟ ᱱᱤᱛᱚᱝ?
ᱦᱮᱞᱳ᱾
ᱦᱮᱞᱳ᱾ ᱟᱸᱡᱚᱢ ᱫᱟᱵᱤᱱ ᱟᱞᱤᱧᱟᱜ ᱨᱚᱲ?
ᱦᱳᱭ ᱱᱤᱛᱚᱜ ᱟᱸᱡᱚᱢᱚᱜ ᱠᱟᱱᱟ ᱵᱟᱝ ᱟᱸᱡᱚᱢᱚᱜ ᱠᱟᱱ ᱛᱟᱦᱮᱱᱟ
ᱟᱪᱪᱷᱟ, ᱟᱪᱪᱷᱟ, ᱢᱮᱱᱫᱟᱞᱤᱧ ᱡᱮ ᱦᱚᱜ ᱚᱭ ᱡᱮ ᱜᱤᱫᱽᱨᱟᱹ ᱭᱮᱫᱽ ᱠᱚᱣᱟ ᱠᱚᱼᱼ ᱦᱩᱰᱤᱧ ᱵᱚᱭᱚᱥ ᱨᱮ ᱵᱟᱯᱞᱟ ᱠᱟᱛᱮᱫ ᱛᱚᱼᱼ ᱱᱚᱣᱟ ᱠᱚᱨᱮ ᱦᱚᱸ ᱡᱟᱦᱟᱸᱭ ᱜᱤᱫᱽᱨᱟᱹ ᱦᱩᱭᱩᱜ ᱠᱟᱱᱟ ᱩᱱᱤᱭᱟᱜ ᱦᱚᱸ ᱧᱮᱞᱚᱜ ᱠᱟᱱᱟᱼᱼ ᱥᱩᱵᱤᱫᱷᱟ ᱦᱩᱭᱩᱜ ᱠᱟᱱᱟ ᱥᱮ ᱛᱮᱢᱚᱱ ᱯᱩᱥᱴᱤᱠᱚᱨ ᱜᱤᱫᱽᱨᱟᱹ ᱫᱚ ᱵᱟᱭ ᱦᱩᱭᱩᱜ ᱠᱟᱱᱟ᱾ ᱟᱨ ᱡᱟᱦᱟᱸᱭ ᱟᱭᱳ ᱦᱚᱲ ᱥᱮ ᱵᱟᱵᱟ ᱦᱚᱲ ᱠᱤᱱ ᱦᱭᱳᱜ ᱠᱟᱱ ᱫᱚ ᱩᱱᱠᱤᱱ ᱦᱚᱸ ᱟᱸ ᱢᱟᱱᱮ ᱟᱹᱰᱤ ᱛᱟᱲᱟᱛᱟᱲᱤ ᱜᱮ ᱚᱥᱩᱵᱤᱫᱷᱟ ᱨᱤᱠᱤᱱ ᱧᱩᱨᱩᱜ ᱠᱟᱱᱟ ᱦᱚᱲᱢᱚ ᱠᱚ ᱴᱷᱤᱠ ᱴᱷᱟᱠ ᱵᱟᱝᱼᱼ ᱯᱩᱨᱟᱹᱣ ᱛᱮ ᱵᱟᱯᱞᱟ ᱫᱚ ᱟᱹᱰᱤᱜᱮ ᱥᱳᱥᱟᱭᱴᱤ ᱥᱮ ᱥᱚᱢᱟᱡᱽ ᱨᱮ ᱟᱹᱰᱤᱜᱮ ᱟᱱᱟᱴᱮ ᱟᱹᱜᱩᱭᱮᱫ ᱛᱟᱵᱚᱱᱟ, ᱛᱚᱼᱼ ᱱᱚᱣᱟ ᱠᱚ ᱵᱟᱨᱮᱛᱮ ᱜᱟᱨᱡᱮᱱ-ᱟᱜ ᱦᱤᱥᱟᱹᱵ ᱛᱮᱫᱚ ᱪᱮᱫ ᱠᱟᱹᱢᱤ ᱫᱚᱨᱠᱟᱨ ᱚᱱᱟ ᱠᱚ ᱠᱟᱹᱴᱤᱡ ᱵᱤᱱ ᱞᱟᱹᱭ ᱞᱮᱠᱷᱟᱱ ᱱᱟᱯᱟᱭ ᱞᱤᱧ ᱵᱩᱡᱷᱟᱹᱣ ᱠᱮᱭᱟ ᱟᱨᱠᱤ?
ᱢᱟᱱᱮ ᱜᱟᱨᱡᱮᱱᱟᱜ ᱦᱤᱥᱟᱹᱵ ᱛᱮᱫᱚ ᱤᱱᱟᱹᱜ ᱠᱚᱢ ᱩᱢᱟᱹᱨᱼᱼ ᱫᱚ ᱵᱟᱝ ᱵᱟᱯᱞᱟ ᱞᱟᱹᱠᱛᱤ ᱠᱟᱱᱟ᱾
ᱟᱪᱪᱷᱟᱼᱟᱪᱪᱷᱟᱼᱟᱪᱪᱷᱟ
ᱢᱟᱱᱮ ᱡᱟᱦᱟᱸᱭ ᱩᱢᱮᱨ ᱨᱮ ᱟᱵᱚᱣᱟᱜ ᱚᱞ ᱯᱟᱲᱦᱟᱣ ᱨᱮᱱᱟᱜ ᱩᱢᱟᱹᱨ ᱛᱟᱦᱮᱱᱚᱜ ᱠᱟᱱᱟ ᱤᱱᱟᱹ ᱩᱢᱮᱨ ᱨᱮᱜᱤ ᱵᱟᱼᱼ ᱯᱞᱟ ᱨᱮᱱᱟᱝ ᱪᱟᱸᱯ ᱯᱟᱲᱟᱜ ᱠᱟᱱᱟ᱾ ᱛᱚ ᱵᱚᱦᱚᱜ ᱨᱮ ᱡᱩᱫᱤ ᱵᱟᱯᱞᱟ ᱨᱮᱱᱟᱝ ᱢᱤᱫ ᱫᱚᱢ ᱵᱟᱯᱞᱟ ᱠᱟᱛᱮᱫ ᱫᱚ ᱚᱱᱠᱟ ᱚᱞ ᱯᱟᱲᱦᱟᱣ ᱞᱟᱹᱜᱤᱫ ᱛᱮᱦᱚᱸ ᱥᱚᱢᱚᱭ ᱵᱟᱝ ᱧᱟᱢᱚᱜ ᱠᱟᱱᱟ ᱚᱱᱟ ᱦᱤᱥᱟᱹᱵ ᱛᱮᱻ ᱞᱟᱦᱟ ᱛᱮ ᱵᱟᱵᱚᱱ ᱵᱟᱲᱦᱟᱣ ᱫᱟᱲᱮᱭᱟᱜ ᱠᱟᱱᱟ ᱟᱨ ᱢᱟᱱᱮ ᱵᱮᱴᱟ ᱛᱟᱠᱚ ᱥᱮ ᱫᱟᱫᱟ ᱛᱟᱠᱚ ᱦᱚᱸ ᱚᱱᱠᱟ ᱠᱟᱹᱴᱤᱡ ᱩᱢᱮᱨ ᱨᱮ ᱵᱟᱯᱞᱟ ᱠᱟᱛᱮᱫ ᱫᱚ, ᱟᱨ ᱠᱷᱩᱫ ᱵᱟᱠᱚ ᱠᱮᱴᱮᱡ ᱠᱚᱜ ᱠᱟᱱᱟ ᱟᱨ ᱦᱚᱱᱮ ᱵᱟᱼᱼ ᱯᱞᱟ ᱨᱮᱱᱟᱝ ᱠᱚ ᱠᱩᱨᱩ ᱢᱩᱴᱩ ᱭᱮᱫᱟ ᱛ ᱚᱱᱠᱟ ᱦᱤᱥᱟᱹᱵ ᱛᱮ ᱢᱟᱱᱮ ᱵᱟᱯᱞᱟ ᱠᱟᱛᱮ ᱫᱚ ᱡᱟᱸᱼᱼ ᱦᱟᱸ ᱢᱚᱱᱮᱨᱮ ᱛᱟᱦᱮ ᱱᱟ ᱚᱱᱟ ᱫᱚ ᱵᱟᱝ ᱯᱩᱨᱟᱹᱜᱼᱟ᱾ ᱟᱢ ᱢᱟᱛᱚ ᱠᱚᱢ ᱩᱢᱮᱨ ᱨᱮᱜᱤᱢ ᱵᱟᱯᱞᱟ ᱟᱠᱟᱱᱟ ᱛᱚ ᱞᱟᱦᱟ ᱥᱮᱱ ᱦᱩᱫᱤᱥ ᱦᱚᱸ ᱛᱟᱭᱚᱢ ᱛᱮᱢ ᱦᱩᱫᱤᱥᱟ ᱛᱚ ᱚᱱᱟ ᱫᱚ ᱵᱟᱝ ᱦᱩᱭᱩᱜ ᱠᱟᱱᱟ ᱥᱮ᱾ ᱦᱩᱫᱤᱥ ᱜᱮ ᱢᱚᱸᱡᱽ ᱛᱮ ᱵᱟᱢ ᱫᱟᱲᱮ ᱟᱠᱟᱫᱟ ᱟᱢᱟᱜ ᱠᱟᱢᱟᱣ ᱨᱮᱱᱟᱝ ᱦᱚᱸ ᱵᱟᱠᱚᱼᱼ ᱠᱮᱴᱮᱡ ᱠᱚᱜ ᱠᱟᱱᱟ ᱟᱨ ᱠᱚ ᱵᱟᱯᱞᱟᱜ ᱠᱟᱱᱟ ᱚᱱᱮ ᱚᱱᱠᱟᱛᱮ ᱢᱟᱱᱮ᱾
ᱴᱷᱤᱠ ᱟᱹᱰᱤ ᱢᱚᱡᱽ ᱠᱟᱛᱷᱟ ᱵᱤᱱ ᱢᱮᱱ ᱠᱟᱫᱟ ᱟᱹᱰᱤ ᱵᱚᱲᱚ ᱠᱟᱛᱷᱟ ᱜᱮ, ᱡᱮ ᱢᱟᱼᱼ ᱡᱮ ᱚᱱᱟ ᱩᱭᱦᱟᱹᱨ ᱜᱮ ᱵᱟᱝ ᱛᱮᱭᱟᱨ ᱠᱟᱱ ᱛᱟᱵᱚᱱᱟ ᱟᱨᱵᱚᱱ ᱵᱟᱯᱼᱼ ᱞᱟᱜ ᱠᱟᱱᱟ ᱡᱟᱦᱟᱸ ᱫᱚ ᱟᱨᱠᱤ ᱟᱵᱚ ᱪᱤᱠᱟᱹᱛᱮ ᱟᱵᱚ ᱵᱚᱱ ᱞᱟᱦᱟᱜᱼᱟ, ᱥᱮᱼᱼ ᱨᱳᱡᱽᱜᱟᱨ ᱟᱵᱚᱱ ᱚᱠᱟ ᱞᱮᱠᱟᱛᱮ ᱟᱵᱚ ᱥᱚᱝᱥᱟᱨ ᱵᱚᱱ ᱠᱮᱴᱮᱡᱟ ᱚᱠᱟ ᱞᱮᱠᱟᱛᱮ ᱥᱮ ᱪᱮᱛᱟᱱ ᱥᱮᱫᱽ ᱪᱤᱠᱟᱹ ᱛᱮᱵᱚᱱ ᱨᱟᱠᱟᱵ ᱟ, ᱛᱚ ᱚᱱᱟ ᱠᱷᱚᱱᱟᱜ ᱫᱚ ᱩᱱᱟᱹᱜ ᱠᱚᱢ ᱵᱚᱭᱮᱥ ᱨᱮ ᱵᱟᱯᱞᱟ ᱫᱚ ᱵᱟᱝ ᱴᱷᱤᱠ ᱛᱟᱵᱚᱱᱟ ᱥᱮ ᱵᱟᱝ ᱢᱚᱡᱽ ᱛᱟᱵᱚ ᱱᱟ᱾
ᱦᱳᱭ-ᱦᱳᱭ
ᱛᱚᱼᱼ ᱧᱮᱞ ᱮᱫ ᱜᱮᱭᱟ ᱵᱚᱱ, ᱱᱚᱣᱟ ᱥᱳᱥᱟᱭᱴᱤ ᱨᱮ ᱟᱵᱚ, ᱚᱻ ᱡᱟᱦᱟᱸ ᱵᱚᱱ ᱛᱟᱦᱮᱸᱱ ᱠᱟᱱ, ᱟᱵᱚ ᱥᱟᱱᱛᱟᱲ ᱥᱚᱢᱟᱡᱽᱼ ᱨᱮᱦᱚᱸ ᱧᱮᱞᱟᱠᱟᱱᱟ ᱡᱮ ᱵᱟᱝᱢᱟ ᱰᱤᱡᱮ ᱞᱟᱜᱽᱲᱮ ᱠᱚ ᱮᱱᱮᱡ ᱫᱟ ᱚᱱᱟ ᱥᱟᱣᱛᱮ ᱮᱸ ᱠᱤᱪᱷᱩ ᱜᱟᱱ ᱮᱸ ᱵᱟᱹᱦᱩᱲᱤᱭᱟᱹ ᱠᱚᱦᱚᱸ ᱠᱚ ᱛᱟᱦᱮᱱ ᱠᱟᱱᱟ ᱟᱨᱠᱤ ᱛᱚ ᱚᱱᱟ ᱵᱟᱨᱮᱛᱮ ᱟᱹᱵᱤᱱ ᱡᱟᱦᱟᱸᱱᱟᱜ ᱵᱤᱱ ᱢᱮᱱᱟ᱾ ᱡᱮ ᱚᱱᱟᱛᱮ ᱰᱤᱡᱮ ᱞᱟᱜᱽᱲᱮ ᱮᱱᱮᱡ ᱛᱮ ᱠᱳᱱᱳ ᱥᱳᱥᱟᱭᱴᱤ ᱨᱮ ᱤᱯᱷᱮᱠᱴ ᱮ ᱟᱹᱜᱩᱭᱟ?
ᱦᱳᱭ ᱥᱳᱥᱟᱭᱴᱤ ᱫᱚᱻ ᱰᱤᱡᱮ ᱨᱮᱫᱚ ᱵᱩᱦᱩᱛ ᱡᱟᱹᱥᱛᱤ ᱟᱹᱜᱩᱭᱫᱟ᱾ ᱰᱤᱡᱮ ᱫᱚ ᱟᱵᱩᱻᱣᱟᱜ ᱥᱟᱱᱛᱟᱲ ᱥᱚᱢᱟᱡᱽ ᱨᱮᱫᱚ ᱵᱟᱝᱻ ᱴᱷᱤᱠᱳᱜ ᱠᱟᱱᱟ᱾ ᱵᱟᱯᱞᱟ ᱠᱩᱲᱟᱜ ᱠᱚᱨᱮ ᱱᱚᱝᱠᱟ ᱵᱩᱦᱩᱛ ᱡᱟᱭᱜᱟ ᱨᱮ ᱧᱮᱞᱚᱜ ᱠᱟᱱᱟ ᱰᱤᱡᱮ ᱛᱟᱦᱮᱱᱚᱜ ᱠᱟᱱ ᱠᱷᱟᱡ ᱫᱚ ᱚᱝᱠᱟᱻ ᱟᱹᱰᱰᱤᱻ ᱢᱟᱱᱮ ᱯᱷᱟᱨᱟᱠᱼᱯᱷᱟᱨᱟᱠ ᱨᱮᱱ ᱫᱟᱫᱟ ᱛᱟᱠᱩ ᱥᱮ ᱵᱮᱴᱟ ᱛᱟᱠᱩ ᱠᱩ ᱠᱚ ᱥᱩᱨᱩᱜ ᱠᱟᱱᱟ ᱾ ᱟᱨ ᱰᱤᱡᱮ ᱠᱚᱠᱚ ᱮᱱᱮᱜ ᱠᱟᱱᱟ ᱾ ᱟᱨ ᱱᱚᱝᱠᱟ ᱢᱟᱱᱮ, ᱼᱼ ᱫᱚᱝ ᱞᱟᱜᱽᱲᱮ ᱠᱟᱱᱟ ᱛᱚ ᱟᱵᱚᱣᱟᱜ ᱫᱚ ᱛᱚ ᱰᱤᱡᱮ ᱠᱚᱠᱚ ᱮᱱᱮᱡ ᱠᱟᱱᱟ, ᱚᱱᱟᱨᱮ ᱵᱩᱦᱩᱛ ᱡᱟᱜᱟ ᱨᱮ ᱚᱝᱠᱟ ᱮᱴᱠᱮᱴᱚᱬᱮᱻ ᱨᱟᱠ ᱠᱟᱜ ᱠᱟᱱ ᱛᱟᱠᱚᱣᱟ᱾
ᱟᱪᱪᱷᱟ ᱟᱪᱪᱷᱟ ᱛᱚ ᱟᱸᱜ ᱟᱵᱚᱣᱟᱜ ᱜᱟᱨᱡᱮᱱ ᱠᱚ ᱪᱮᱫ ᱞᱮᱠᱟᱻ ᱵᱷᱟᱵᱽ ᱛᱮᱵᱚᱱ ᱟᱪᱚᱨᱚᱱ ᱞᱮᱠᱷᱟᱱ ᱟ ᱵᱚ ᱱᱚᱣᱟ ᱰᱤᱡᱮ ᱞᱟᱜᱽᱲᱮ ᱮᱱᱮᱡ ᱫᱚᱱ ᱵᱚᱱᱫᱚᱭᱟ, ᱥᱮ ᱱᱚᱣᱟ ᱟᱵᱚᱣᱟᱜ ᱡᱟᱦᱟᱸ ᱦᱮᱸᱜ ᱫᱚᱝ ᱯᱟᱛᱟ ᱫᱚᱝ ᱞᱟᱜᱽᱲᱮ ᱠᱚ ᱟᱨᱠᱤ ᱱᱚᱣᱟ ᱠᱚ ᱪᱮᱛᱟᱱ ᱵᱚᱱ ᱨᱟᱹᱥᱠᱟᱹ ᱦᱚᱪᱚ ᱠᱚᱣᱟ᱾ ᱛᱚ ᱱᱚᱣᱟ ᱵᱟᱨᱮᱛᱮ ᱟᱹᱵᱤᱱ ᱪᱮᱫ ᱵᱤᱱ ᱢᱮᱱᱟ ᱢᱤᱫ-ᱵᱟᱨ ᱠᱟᱛᱷᱟ ᱵᱤᱱ ᱢᱮᱱ ᱞᱮᱠᱷᱟᱱ ᱟᱹᱞᱤᱧ ᱦᱚᱸ ᱨᱟᱹᱥᱠᱟᱹ ᱞᱤᱧ ᱵᱩ ᱡᱷᱟᱹᱣ ᱠᱮᱭᱟ ᱟᱨᱠᱤ
ᱟᱹᱞᱤᱧᱟᱜ ᱦᱤᱥᱟᱹᱵ ᱛᱮᱫᱚᱻ ᱢᱟᱱᱮ ᱱᱚᱝᱠᱟ ᱞᱮᱰᱵᱮᱱ ᱢᱮᱱ ᱠᱟᱛᱮᱜ ᱦᱚᱸ ᱚᱝᱠᱟ ᱫᱚ ᱵᱟᱝᱻ ᱢᱟᱱᱮ ᱵᱟᱝ ᱥᱟᱥᱚᱱᱚᱜ ᱠᱟᱱᱟ᱾ ᱛᱚ ᱱᱚᱝᱠᱟ ᱞᱮᱠᱷᱟᱡ ᱵᱚᱞᱮ ᱡᱮᱭᱥᱨ ᱟᱛᱩ ᱨᱮᱱ ᱢᱟᱺᱡᱷᱤ ᱵᱟᱵᱟ ᱥᱮ ᱱᱟᱭᱠᱮ ᱠᱩᱠᱩ ᱦᱩᱭᱩᱜ ᱠᱟᱱᱟ, ᱩᱱᱠᱩ ᱠᱩ ᱱᱚᱝᱠᱟ ᱫᱩᱲᱩᱵ ᱯᱟᱱᱛᱮ ᱠᱟᱛᱮᱱ ᱜᱤ ᱠᱩ ᱜᱟᱯᱟᱞ ᱢᱟᱨᱟᱣ ᱠᱮᱭᱟ ᱵᱚᱞᱮ ᱟᱵᱚ ᱱᱚᱣᱟ ᱟᱛᱩ ᱨᱮᱱᱟᱝ ᱫᱚ ᱰᱤᱡᱮ ᱫᱚ ᱵᱚᱱᱫᱚ ᱦᱩᱭᱩᱜ-ᱟ᱾ ᱪᱮᱫᱟᱜ ᱥᱮ ᱥᱟᱱᱟᱢ ᱟᱛᱳ ᱨᱮᱱᱟᱝ ᱫᱚ ᱵᱟᱢ ᱤᱭᱟᱹ ᱫᱟᱲᱮᱭᱟᱜ-ᱟ ᱱᱚᱝᱠᱟ ᱟᱯᱱᱟᱨ ᱟᱛᱳ ᱨᱮᱱᱟᱝ ᱜᱮ ᱢᱤᱫ ᱴᱮᱱ ᱥᱟᱥᱛᱷᱚ ᱡᱩᱛᱩᱜ-ᱟ ᱵᱚᱞᱮ ᱱᱚᱣᱟ ᱠᱚ ᱡᱤᱱᱤᱥ ᱫᱚ ᱵᱟᱝ ᱵᱚᱱ ᱟᱹᱜᱩᱭᱟ᱾ ᱟᱨ ᱞᱟᱦᱟ ᱜᱮ ᱥᱮ ᱟᱵᱚᱣᱟᱜ ᱮᱱᱮᱡ ᱥᱮᱨᱮᱧ ᱱᱟ ᱱᱚᱣᱟᱻ ᱪᱮᱫ ᱠᱚ ᱦᱳᱭ ᱚᱱᱟ ᱠᱚᱜᱮ ᱵᱚᱱ ᱵᱮᱵᱚᱦᱟᱨᱟ᱾
ᱠᱚᱜ-ᱟ᱾
ᱟᱹᱰᱤ ᱢᱚᱸᱡᱽ ᱠᱟᱛᱷᱟ ᱵᱤᱱ ᱢᱮᱱ ᱠᱟᱫᱟ ᱱᱚᱣᱟ ᱟᱵᱚ ᱯᱳᱭᱞᱳ ᱨᱮ ᱟᱵᱚ ᱟᱛᱩ ᱨᱮᱱ ᱡᱟᱦᱟᱸᱭ ᱠᱚ ᱛᱟᱦᱮᱱᱟ ᱠᱚ ᱢᱟᱺᱡᱷᱤ ᱵᱟᱵᱟ ᱥᱮ ᱢᱟᱨᱟᱝ ᱵᱚᱦᱚᱜ ᱦᱚᱲ ᱠᱚ ᱛᱳ ᱩᱱᱠᱩ ᱠᱚ ᱵᱷᱟᱞᱤ ᱵᱷᱟᱵ ᱛᱮᱠᱚ ᱵᱩᱡᱷᱟᱹᱣ ᱞᱮᱠᱷᱟᱱ ᱡᱮ ᱱᱚᱣᱟ ᱠᱚᱫᱚ ᱠᱷᱟᱨᱟᱯᱚᱜ ᱠᱟᱱᱟ ᱡᱮ ᱱᱚᱣᱟ ᱠᱚ ᱠᱷᱟᱹᱛᱤᱨ ᱛᱮ ᱮᱴᱟᱜ ᱠᱚ ᱡᱟᱦᱟᱸᱭ ᱜᱤᱫᱟᱹᱨ ᱠᱚ ᱦᱮᱱᱟᱜ ᱠᱚ ᱥᱮ ᱜᱟᱨᱡᱮᱱ ᱠᱚ ᱩᱱᱠᱩᱣᱟᱜ ᱵᱷᱩᱞ ᱠᱚᱦᱚᱸ ᱠᱟᱹᱴᱤᱡ ᱡᱮ ᱡᱩᱫᱤ ᱠᱚ ᱞᱟᱹᱭ ᱥᱚᱫᱚᱨᱟ ᱡᱮ ᱱᱤᱝᱠᱟᱹ ᱦᱳᱭ ᱞᱮᱝᱠᱷᱟᱱ ᱫᱚ ᱵᱮ-ᱵᱟᱹᱲᱤᱡ ᱦᱳᱭᱳᱜ ᱠᱟᱱᱟ, ᱟᱵᱚᱣᱟᱜ ᱡᱟᱦᱟᱸ ᱦᱮᱱᱟᱜ ᱛᱟᱵᱚᱱ ᱳᱭᱛᱤᱦᱟᱥᱤᱠ ᱡᱤᱱᱤᱥ ᱠᱚ
ᱦᱚᱭ ᱦᱚᱭ
ᱚᱱᱟ ᱠᱚ ᱡᱟᱛᱮ ᱟᱞᱚᱵᱚᱱ ᱟᱫ ᱪᱟᱵᱟᱭ ᱢᱟ ᱟᱨ ᱱᱤᱭᱟᱹ ᱠᱚ ᱡᱩᱫᱤ ᱱᱤᱝᱠᱟᱹ ᱜᱮ ᱛᱟᱦᱮᱸ ᱮᱲᱮ ᱠᱷᱟᱱ ᱫᱚ ᱟᱵᱚᱣᱟᱜ ᱡᱟᱦᱟᱸ ᱥᱚᱸᱥᱠᱨᱤᱛᱤᱠ ᱡᱟᱦᱟᱸ ᱟᱵᱚᱣᱟᱜ ᱦᱳᱭᱳᱜ ᱠᱟᱱᱟ ᱯᱩᱡᱟᱹ ᱯᱟᱥᱟ ᱫᱷᱚᱨᱚᱢ ᱨᱮᱭᱟᱜ ᱫᱷᱚᱨᱚᱢ ᱟᱠᱷᱲᱟ ᱨᱮ ᱡᱟᱦᱟᱸ ᱵᱚᱱ ᱯᱩᱡᱟᱹ ᱯᱟᱥᱟᱭ ᱫᱟ ᱨᱟᱹᱥᱠᱟᱹᱭ ᱫᱟᱵᱚᱱ ᱤᱱᱟᱹ ᱠᱚᱫᱚ ᱟᱫ ᱪᱟᱵᱟᱜ ᱛᱟᱵᱚᱱᱟ
ᱦᱚᱭ ᱦᱚᱭ ᱟᱫᱚᱜ ᱠᱟᱱᱟ
ᱦᱮᱸ ᱫᱤᱱᱠᱮ ᱫᱤᱱ ᱟᱸᱜ ᱧᱮᱞ ᱟᱠᱟᱱᱟ ᱟᱹᱰᱤ ᱟᱹᱰᱤ ᱡᱟᱭᱜᱟ ᱨᱮᱜᱮ ᱡᱮ ᱟᱸᱜ ᱟᱠᱚᱣᱟᱜ ᱫᱷᱚᱨᱚᱢ ᱜᱟᱲ ᱥᱮ ᱟᱠᱚᱣᱟᱜ ᱡᱟᱦᱮᱨ ᱵᱟᱹᱱᱩᱜ ᱛᱟᱠᱚᱣᱟ ᱫᱷᱚᱨᱚᱢ ᱨᱮᱭᱟᱜ ᱡᱟᱦᱟᱸ ᱨᱩ ᱥᱟᱰᱮ ᱡᱟᱦᱟᱸ ᱴᱟᱢᱟᱠ ᱛᱩᱢᱫᱟᱜ ᱦᱚᱸ ᱵᱟᱹᱱᱩᱜ ᱛᱟᱠᱚᱣᱟ ᱯᱩᱡᱟᱹ ᱯᱟᱥᱟ ᱞᱟᱹᱜᱤᱫ ᱛᱮ ᱟᱠᱚᱣᱟᱜ ᱡᱟᱦᱟᱸ ᱢᱟᱺᱡᱷᱤ ᱛᱷᱟᱱ ᱤᱱᱟᱹ ᱦᱚᱸ ᱵᱟᱹᱱᱩᱜ ᱛᱟᱠᱚᱣᱟ ᱥᱮ ᱡᱟᱦᱮᱨ ᱛᱷᱟᱱ ᱤᱱᱟᱹ ᱦᱚᱸ ᱵᱟᱹᱱᱩᱜ ᱛᱟᱠᱚᱣᱟ ᱛᱚ ᱚᱱᱟ ᱠᱚ ᱵᱟᱨᱮᱛᱮ ᱟᱹᱵᱤᱱ ᱡᱟᱦᱟᱱᱟᱜ ᱢᱤᱫ ᱵᱟᱨ ᱠᱟᱛᱷᱟ ᱵᱤᱱ ᱢᱮᱱ ᱞᱮᱠᱷᱟᱱ ᱵᱷᱟᱞᱮᱜᱼᱟ ᱟᱨᱠᱤ ᱥᱮ ᱡᱟᱛᱮ ᱚᱱᱟ ᱠᱚ ᱟᱞᱚ ᱟᱫᱚᱜ ᱛᱟᱵᱚᱱ ᱢᱟ
ᱦᱳᱭᱻ ᱚᱱᱟ ᱫᱚ ᱢᱮᱱᱮ ᱴᱷᱤᱠ ᱜᱮᱭᱟ ᱟᱨ ᱱᱚᱣᱟᱠᱚ ᱵᱟᱝ ᱛᱟᱦᱮᱱ ᱟᱵᱚ ᱫᱚ ᱥᱟᱱᱛᱟᱲ ᱜᱮᱛᱚ ᱵᱟᱵᱚᱱ ᱞᱮᱠᱷᱟᱜ ᱠᱟᱱᱟ ᱪᱮᱫ ᱞᱮᱠᱟ ᱨᱮᱵᱚᱱ ᱞᱮᱠᱷᱟᱜ ᱠᱟᱱᱟ ᱟᱯᱱᱟᱨ ᱡᱚᱠᱷᱚᱱ ᱟᱯᱱᱟᱨ ᱯᱩᱡᱟᱹ ᱯᱟᱴ ᱜᱮ ᱵᱟᱢ ᱵᱟᱰᱟᱭ
ᱦ
ᱟᱯᱱᱟᱨᱟᱜ ᱠᱟᱱᱟ ᱫᱷᱚᱨᱚᱢ ᱚᱱᱟ ᱜᱮ ᱵᱟᱢ ᱵᱟᱲᱟᱭᱟ ᱛᱚ ᱟᱢ ᱫᱚ
ᱦᱮᱸ ᱦᱮᱸ ᱟᱹᱰᱤ ᱢᱚᱸᱡᱽ ᱵᱤᱱ ᱞᱟᱹᱭ ᱠᱮᱫᱟ ᱱᱤᱭᱟᱹ ᱵᱟᱨᱮ ᱛᱮ ᱟᱹᱞᱤᱧ ᱦᱚᱸ ᱟᱹᱰᱤ ᱨᱟᱹᱥᱠᱟᱹ ᱞᱤᱧ ᱵᱩᱡᱷᱟᱹᱣ ᱠᱮᱫᱟ ᱵᱟᱝᱢᱟ ᱱᱤᱭᱟᱹ ᱠᱚᱫᱚ ᱮᱠᱟᱞᱜᱮ ᱫᱚᱨᱠᱟᱨ ᱛᱟᱵᱚᱱᱟ ᱟᱵᱚ ᱥᱟᱱᱛᱟᱲ ᱥᱚᱢᱟᱡᱽ ᱨᱮ ᱡᱮᱦᱮᱛᱩ ᱱᱚᱣᱟ ᱠᱚᱫᱚ ᱟᱵᱚᱣᱟᱜ ᱩᱯᱨᱩᱢ ᱠᱟᱱᱟ ᱦᱩᱸ ᱥᱮ ᱱᱚᱣᱟ ᱠᱚᱫᱚ ᱟᱹᱰᱤ ᱟᱨᱠᱮ ᱫᱚᱨᱠᱟᱨ ᱜᱮ ᱛᱟᱵᱚᱱ ᱟᱨᱠᱤ ᱫᱷᱚᱨᱚᱢ ᱱᱤᱭᱮ ᱟᱵᱚ ᱡᱟᱦᱟᱸᱭ ᱱᱤᱭᱮ ᱵᱚᱱ ᱛᱟᱦᱮᱱ ᱠᱟᱱᱟ ᱡᱟᱦᱟᱸ ᱟᱵᱚ ᱡᱟᱦᱟᱸ ᱵᱚᱱ ᱯᱩᱡᱟᱹ ᱯᱟᱥᱮ ᱯᱨᱚᱠᱤᱛᱤ ᱵᱚᱸᱜᱟ ᱵᱩᱨᱩ ᱠᱚ ᱚᱱᱟ ᱠᱚᱫᱚ ᱟᱵᱚ ᱫᱚ ᱫᱚᱨᱠᱟᱨ ᱜᱮ ᱛᱟᱵᱚᱱ
ᱦᱳᱭ ᱦᱮᱸ ᱦᱳᱭ ᱮᱠᱟᱞ ᱵᱟᱰᱟᱭ ᱞᱟᱹᱠᱛᱤ ᱠᱟᱱᱟ ᱟᱨ ᱡᱩᱫᱤ ᱦᱳᱭ
ᱦᱮᱸ ᱞᱟᱹᱭ ᱵᱤᱱ
ᱵᱚᱢ ᱪᱮᱫ ᱵᱮᱱ ᱢᱮᱱᱮᱫ ᱢᱮᱱᱮᱫ ᱛᱟᱦᱮᱱᱟ
ᱦᱮᱸ ᱟᱹᱞᱤᱧ ᱫᱚᱞᱤᱧ ᱢᱮᱱᱮᱫ ᱛᱟᱦᱮᱱᱟ ᱡᱮ ᱟᱸᱡᱚᱢ ᱟᱠᱟᱱᱟ ᱡᱮ ᱡᱮ ᱪᱟᱠᱚᱞᱛᱟᱹᱲᱤ ᱯᱟᱛᱟ ᱛᱚ ᱱᱚᱣᱟ ᱵᱟᱨᱮᱛᱮ ᱟᱹᱵᱤᱱ ᱡᱟᱦᱱᱟᱜ ᱵᱮᱱ ᱢᱮᱱ ᱫᱟᱲᱮᱭᱟᱜᱼᱟ ᱡᱮ ᱢᱮᱱ ᱜᱮᱭᱟ ᱠᱚ ᱡᱮ ᱪᱟᱠᱚᱞ ᱫᱟᱹᱲᱤ ᱯᱟᱛᱟ ᱧᱮᱞ ᱡᱩᱫᱤ ᱵᱟᱢ ᱪᱟᱞᱟᱜᱼᱟ ᱟᱢᱫᱚᱢ ᱠᱩᱲᱤ ᱜᱮᱢ ᱵᱟᱝ ᱠᱟᱱᱟ ᱛᱚ ᱱᱚᱝᱠᱟᱱᱟᱜ ᱠᱳᱱᱳ ᱤᱭᱟᱹ ᱵᱤᱱ ᱟᱸᱡᱚᱢ ᱟᱠᱟᱫᱟ
ᱫᱚ ᱵᱟᱹᱞᱤᱧ ᱟᱸᱡᱚᱢ ᱠᱟᱫᱟ ᱪᱟᱠᱚᱚᱨ ᱫᱟᱹᱲᱤ ᱯᱟᱛᱟ ᱦᱚᱸ ᱱᱚᱜᱼᱚᱭ ᱟᱵᱮᱱ ᱴᱷᱮᱱ ᱜᱮ ᱮᱦᱚᱵ ᱞᱤᱧ ᱟᱸᱡᱚᱢ ᱮ ᱠᱟᱱᱟ ᱵᱩᱡᱽ
ᱟᱪᱪᱷᱟ ᱟᱪᱪᱷᱟ ᱱᱤᱭᱟᱹ ᱤᱭᱟᱹ ᱠᱚ ᱥᱮᱸᱫᱽᱨᱟ ᱠᱚ ᱪᱟᱞᱟᱜ ᱜᱮᱭᱟ ᱟᱡᱚᱫᱤᱭᱟᱹ ᱵᱩᱨᱩ ᱥᱮᱸᱫᱽᱨᱟ ᱱᱚᱣᱟ ᱫᱚᱵᱤᱱ ᱟᱸᱡᱚᱢ ᱟᱠᱟᱫᱟ ᱥᱮ ᱱᱚᱣᱟ ᱦᱚᱸ ᱵᱟᱵᱤᱱ ᱟᱸᱡᱚᱢ ᱟᱠᱟᱫᱟ ᱵᱟᱫᱛᱮ
ᱦᱳᱭ ᱥᱮᱸᱫᱽᱨᱟ ᱦᱚᱸ ᱪᱟᱞᱟᱜ ᱛᱟᱦᱮᱸᱱᱟ ᱫᱟᱫᱟ ᱛᱟᱠᱚ ᱵᱟᱹᱵᱩ ᱛᱟᱠᱚ ᱩᱱ ᱩᱱᱸ ᱞᱤᱧ ᱟᱸᱡᱚᱢ ᱟᱠᱟᱫᱟ ᱪᱟᱞᱟᱜ ᱛᱟᱦᱮᱱᱟ ᱠᱚ
ᱟᱪᱪᱷᱟ ᱟᱪᱪᱷᱟ ᱛᱚ ᱱᱚᱣᱟ ᱠᱚ ᱡᱮ ᱥᱮᱸᱫᱽᱨᱟ ᱠᱚ ᱦᱮᱱᱟᱜ ᱛᱟᱵᱚᱱ ᱱᱚᱣᱟ ᱠᱚ ᱟᱵᱚ ᱞᱟᱦᱟ ᱠᱷᱚᱱᱟᱜ ᱦᱟᱲᱟᱢ ᱦᱟᱯᱲ ᱦᱟᱯᱲᱟᱢ ᱠᱚᱠᱚ ᱩᱫᱩᱜ ᱟᱠᱟᱫ ᱵᱚᱱᱟ ᱛᱚ ᱱᱚᱣᱟ ᱠᱚᱫᱚ ᱛᱟᱦᱮᱸ ᱤᱫᱤ ᱫᱚᱨᱠᱟᱨ ᱥᱮ ᱱᱚᱣᱟ ᱫᱚᱵᱚᱱ ᱵᱚᱱᱫᱚᱭ ᱞᱮᱠᱷᱟᱱ ᱜᱮ ᱵᱷᱟᱞᱮᱜᱼᱟ ᱥᱮ ᱪᱮᱫ ᱞᱮᱠᱟ ᱵᱤᱱ ᱢᱮᱱ ᱮᱫᱟ ᱟᱨᱠᱤ ᱟᱹᱵᱤᱱᱟᱜ ᱢᱚᱛ ᱛᱮ
ᱵᱟᱝ ᱟᱹᱞᱤᱧᱟᱜ ᱦᱤᱥᱟᱹᱵ ᱛᱮ ᱟᱵᱩᱣᱟᱜ ᱠᱟᱱᱟ ᱪᱮᱫ ᱥᱮᱫᱟᱭ ᱠᱷᱚᱱ ᱠᱚ ᱢᱟᱱᱟᱣ ᱟᱹᱜᱩᱣ ᱟᱠᱟᱫᱟ ᱯᱩᱡᱟᱹ ᱟᱹᱜᱩ ᱟᱠᱟᱫᱟ ᱵᱟᱠᱩ ᱛᱚ ᱵᱟᱝ ᱢᱚᱡᱟ ᱞᱟᱠᱛᱤ
ᱦᱮᱸ
ᱢᱮᱱ ᱫᱟᱞᱤᱧ ᱟᱵᱩᱨᱮᱱ ᱦᱟᱲᱟᱢ ᱠᱚ ᱪᱮᱫ ᱚ ᱢᱮᱱᱫᱟᱹᱧ ᱥᱮᱫᱟᱭ ᱠᱷᱚᱱ ᱟᱵᱚᱨᱮᱱ ᱦᱟᱲᱟᱢ
ᱟᱪᱪᱷᱟ ᱟᱪᱪᱷᱟ᱾ ᱟᱹᱰᱤ ᱢᱚᱸᱡᱽ ᱵᱤᱱ ᱞᱟᱹᱭ ᱠᱮᱫᱟ ᱡᱮ ᱱᱤᱭᱟᱹ ᱵᱟᱨᱮᱛᱮ ᱡᱮ ᱱᱤᱭᱟᱹ ᱠᱚᱫᱚ ᱛᱟᱦᱮᱸ ᱤᱫᱤ ᱜᱮ ᱵᱷᱟᱞᱮᱭᱟ ᱟᱨᱠᱤ ᱡᱮ ᱡᱮᱦᱮᱛᱩ ᱱᱚᱣᱟ ᱠᱚᱫᱚ ᱟᱵᱚᱣᱟᱜ ᱟᱸᱜ ᱨᱤᱛᱤ ᱚᱱᱩᱡᱟᱭᱤ ᱟᱵᱚᱣᱟᱜ ᱤᱭᱟᱹ ᱨᱮᱜᱮ ᱯᱟᱲᱟᱜ ᱠᱟᱱᱟ᱾ᱱᱤᱭᱚᱢ ᱚᱱᱩᱡᱟᱭᱤ ᱜᱮ ᱯᱟᱲᱟᱜ ᱠᱟᱱᱟ᱾